ᱦᱮᱞᱳ᱾
ᱦᱩᱸ ᱜᱚᱢᱠᱮ ᱡᱚᱸᱦᱟᱨ ᱜᱮ, ᱟᱲᱟᱝ ᱠᱚ ᱟᱸᱡᱚᱢᱚᱜ ᱠᱟᱱᱟ ᱥᱮ ᱵᱟᱝᱟ? ᱟᱲᱟᱝ ᱠᱚ ᱟᱸᱡᱚᱢᱚᱜ ᱠᱟᱱᱟ ᱛᱚ?
ᱦᱳᱭ ᱜᱚᱝᱠᱮ ᱠᱤᱫᱩᱵ ᱫᱟᱠᱟ ᱠᱚ ᱡᱚᱢ ᱦᱳᱭ ᱠᱟᱱᱟ, ᱜᱚᱢᱠᱮ ᱟᱵᱮᱱ ᱜᱮ ᱡᱚᱢ ᱠᱮᱫᱟ ᱵᱮᱱ ᱥᱮ ᱟᱹᱣᱨᱤ?
ᱦᱚᱸᱜᱼᱚᱭ ᱱᱤᱛ ᱱᱤᱛ ᱜᱮ ᱟᱹᱞᱤᱧ ᱦᱚᱸᱞᱤᱧ ᱡᱚᱢ ᱦᱩᱭ ᱠᱮᱜᱼᱟ᱾
ᱚᱸᱻ ᱚ ᱱᱟᱯᱟᱭ ᱜᱮ᱾
ᱦᱳᱭ ᱟᱫᱚ ᱚᱲᱟᱜ ᱠᱚᱨᱮ ᱠᱚ ᱡᱟᱹᱯᱤᱫ ᱵᱟᱲᱟ ᱠᱮᱜᱼᱟ ᱥᱮᱠᱚ ᱵᱮᱸᱜᱮᱫ ᱵᱟᱲᱟᱣ ᱟᱠᱟᱫ ᱜᱮᱭᱟ ᱱᱤᱛᱚᱜ ᱦᱚᱸ?
ᱚ ᱡᱟᱹᱯᱤᱫ ᱵᱟᱲᱟ ᱠᱮᱜ ᱜᱮᱭᱟ ᱠᱚ ᱚᱲᱟᱜ ᱦᱚᱲ ᱠᱚᱫᱚ᱾
ᱟᱪ-ᱪᱷᱟ ᱟᱪᱷᱟ ᱱᱟᱯᱟᱭ ᱠᱟᱛᱷᱟ ᱚᱱᱟ ᱦᱚᱸ᱾
ᱦᱩᱸ ᱦᱳᱭ᱾ ᱜᱚᱝᱠᱮ ᱛᱟᱦᱞᱮ ᱠᱟᱴᱤᱡ ᱵᱮᱱ ᱞᱟᱹᱭ ᱞᱮᱠᱷᱟᱡ ᱪᱮᱫ ᱞᱤᱭᱮ ᱞᱟᱝ ᱨᱚᱯᱚᱲᱟ ᱟᱰᱤ ᱱᱟᱯᱟᱭ ᱠᱚᱜ ᱠᱮᱭᱟ᱾
ᱚᱱᱟ ᱠᱚᱫᱚ ᱵᱟᱝ ᱞᱟᱹᱭ ᱦᱩᱭᱩᱜ-ᱟ ᱠᱟᱛᱷᱟ ᱠᱟᱛᱷᱟ ᱛᱮᱜᱮ ᱩᱰᱩᱠᱚᱜ-ᱟ ᱱᱷᱟᱜ ᱴᱚᱯᱤᱠ ᱠᱚᱫᱚ᱾ ᱦᱮᱸ᱾ ᱚᱻ ᱛᱟᱦᱞᱮ ᱞᱤᱧ ᱞᱟᱹᱭ ᱦᱚᱪᱚᱭᱮᱜᱼᱟ᱾
ᱦᱮᱸ ᱜᱚᱢᱠᱮ᱾
ᱮᱱᱟᱝ ᱢᱚᱱᱮ ᱦᱚᱭ ᱟᱹᱵᱤᱱ ᱥᱟᱞᱟᱜ ᱠᱟᱛᱷᱟ ᱦᱩᱭ ᱞᱮᱱᱟ᱾
ᱪᱮᱜ᱾
ᱢᱚᱱᱮ ᱦᱩᱭᱩᱜ ᱠᱟᱱᱟ ᱮᱱᱟᱝ ᱢᱚᱱᱮ ᱦᱚᱭ ᱟᱵᱤᱱ ᱥᱟᱞᱟᱜ ᱠᱟᱛᱷᱟ ᱦᱩᱭ ᱞᱮᱱᱟ ᱢᱚᱱᱮ ᱦᱩᱭᱩᱜ ᱠᱟᱱᱟ ᱚᱱᱠᱟ᱾
ᱦᱳᱭ ᱜᱚᱢᱠᱮ ᱮᱱᱟᱱᱚᱜ ᱢᱤᱫ ᱫᱷᱟᱣᱞᱟᱝ ᱨᱚ
ᱞᱟᱹᱭ ᱞᱮᱜ-ᱟ ᱞᱟᱝ ᱡᱮ ᱯᱚᱨᱮ ᱞᱟᱝ ᱜᱟᱞᱢᱟ ᱨᱟᱣ-ᱟ ᱦᱟᱱᱛᱮ ᱥᱮ ᱚᱠᱟᱥᱮᱧ ᱪᱟᱞᱟᱜ ᱞᱟᱹᱜᱤᱫᱟ ᱢᱮᱱᱛᱮ᱾
ᱦᱳᱭ ᱦᱟᱹᱴᱤᱭᱟᱹ ᱵᱮᱱ ᱪᱟᱞᱟᱣᱮᱱ ᱢᱮᱱ ᱠᱮᱫᱟᱵᱮᱱ ᱦᱟᱹᱴᱤᱭᱟᱹ ᱞᱤᱧ ᱪᱟᱞᱟᱜᱼᱟ ᱱᱤᱛᱚᱜ ᱫᱚ᱾
ᱟᱫᱚ ᱜᱚᱢᱠᱮ ᱦᱟᱹᱴᱤᱭᱟᱹ ᱠᱷᱚᱡ ᱫᱚ ᱪᱮᱜ ᱵᱮᱱ ᱟᱜᱩ ᱠᱮᱫ ᱛᱮ?
ᱱᱚᱜ-ᱚ ᱯᱚᱴᱚᱞ ᱵᱷᱩᱸᱰᱤ ᱤᱱᱟᱹ ᱯᱚᱨᱮ᱾ ᱠᱩᱸᱫᱽᱨᱤ᱾
ᱟᱸ᱾
ᱠᱚᱢ ᱠᱚᱢ ᱠᱟᱛᱮᱞᱤᱧ ᱧᱟᱢ ᱠᱮᱫ ᱠᱷᱟᱱ ᱫᱚᱞᱤᱧ ᱟᱜᱩ ᱠᱟᱫᱟ᱾
ᱩᱸ ᱜᱚᱢᱠᱮ ᱟᱯᱮ ᱥᱮᱜ ᱫᱚ ᱛᱟᱦᱞᱮ ᱟᱭᱩᱵ ᱵᱮᱨ ᱦᱟᱴᱤᱭᱟᱹ ᱫᱚ ᱦᱳᱭᱳᱜ ᱛᱟᱦᱮᱱᱟ᱾
ᱦᱮᱸ!
ᱢᱟᱸᱡᱟᱱ ᱵᱮᱲᱟ ᱟᱯᱮᱥᱮᱜ ᱫᱚ ᱦᱟᱹᱴᱤᱭᱟᱹ ᱦᱳᱭᱳᱜ ᱛᱟᱦᱮᱱᱟ᱾
ᱦᱚᱸ ᱤᱱᱠᱟᱹᱜᱮ ᱥᱟᱨᱟᱫᱤᱱ ᱜᱮ ᱦᱩᱭᱩᱜ ᱜᱮᱭᱟ ᱟᱹᱭᱩᱵ ᱫᱷᱟᱹᱵᱤᱡ ᱛᱟᱦᱮᱱᱟ ᱟᱨ ᱪᱮᱫ᱾ ᱚᱱᱟ ᱠᱷᱟᱹᱛᱤᱨ ᱟᱹᱭᱩᱵ ᱟᱹᱭᱩᱵ ᱪᱟᱞᱟ ᱦᱩᱭ ᱞᱮᱱᱟ᱾ ᱚᱸ ᱤᱱᱠᱟᱹ ᱫᱚᱥᱴᱟ ᱮᱜᱟᱨᱳᱴᱟ ᱜᱟᱱ ᱪᱟᱵᱟ ᱦᱤᱡᱩᱜ ᱢᱮ ᱦᱮᱸ ᱥᱮ᱾
ᱦᱳᱭ ᱥᱮᱛᱟᱜ ᱵᱮᱨ ᱥᱟᱛᱴᱟ ᱟᱴᱴᱟ ᱠᱷᱚᱡ ᱦᱳᱭᱳᱜᱼᱟ ᱥᱟᱛᱴᱟ ᱠᱷᱚᱡ ᱟᱨ ᱫᱚᱥᱴᱟ ᱵᱟᱨᱚᱴᱟ᱾ ᱛᱮ ᱪᱟᱵᱟᱜ-ᱟ᱾
ᱚᱸ᱾
ᱟᱭᱩᱵ ᱵᱮᱨ ᱫᱚ ᱵᱟᱝ ᱦᱳᱭᱳᱜ ᱛᱟᱦᱮᱱᱟ᱾
ᱟᱞᱮ ᱱᱚᱱᱛᱮ ᱫᱚ ᱥᱟᱨᱟᱫᱤᱱ᱾
ᱥᱮᱛᱟᱜ ᱥᱟᱛᱴᱟ ᱤᱱᱠᱟᱹ ᱥᱟᱛᱴᱟ ᱟᱴᱴᱟ ᱠᱷᱚᱱᱟᱜ ᱟᱹᱭᱩᱵ ᱫᱷᱟᱹᱵᱤᱡ ᱛᱟᱦᱮᱱᱟ ᱟᱹᱭᱩᱵ ᱥᱟᱛᱴᱟ ᱟᱴᱴᱟ ᱤᱱᱠᱟᱹ᱾
ᱩᱸ ᱟᱫᱚ ᱞᱟᱴᱩ ᱦᱟᱹᱴᱤᱭᱟᱹ ᱠᱟᱱᱟ ᱡᱟᱱᱤᱜ ᱟᱰᱤ ᱡᱟᱥᱛᱤ ᱦᱚᱲ ᱠᱩ
ᱵᱟᱝ-ᱟ ᱩᱱᱟᱹᱜ ᱞᱟᱴᱷᱩ ᱦᱟᱴ ᱦᱚᱸ ᱵᱟᱝ ᱠᱟᱱᱟ ᱱᱚᱸᱰᱮ ᱫᱚ᱾ ᱟᱫᱚ ᱪᱤᱠᱟᱹᱭᱱᱟ ᱵᱟᱡᱟᱨ ᱠᱟᱱᱟ ᱥᱮ ᱵᱩᱡᱷᱟᱹᱣ ᱠᱮᱜᱼᱟ ᱵᱤᱱ᱾ ᱵᱟᱡᱟᱨ ᱠᱟᱱᱟ ᱥᱮ ᱚᱱᱟ ᱠᱷᱟᱛᱤᱨ ᱩᱱ ᱜᱷᱟᱹᱲᱤᱡ ᱛᱟᱦᱮᱱ ᱜᱮᱭᱟ ᱞᱟᱴᱩ ᱦᱟᱴ ᱫᱚ ᱵᱟᱝ ᱠᱟᱱᱟ ᱟᱫᱚ ᱵᱟᱡᱟᱨ ᱠᱟᱱᱟ ᱥᱮ ᱦᱚᱲ ᱦᱚᱲᱟᱜ ᱟᱱᱟ ᱜᱚᱱᱟ ᱠᱟᱹᱴᱤᱡ ᱡᱟᱹᱥᱛᱤ ᱢᱮᱱᱟᱜᱼᱟ ᱚᱱᱟ ᱠᱷᱟᱛᱤᱨ᱾ ᱟᱨ ᱵᱟᱠᱷᱟᱱ ᱚᱠᱟ ᱡᱮ ᱠᱟᱴᱤᱡ ᱪᱩᱞᱩᱝ ᱚᱱᱮ ᱵᱷᱤᱛᱤᱨ ᱟᱛᱩ ᱠᱚᱨᱮ ᱦᱳᱭᱳᱜ ᱜᱮᱭᱟ ᱦᱮᱸ᱾
ᱦᱩᱸ᱾
ᱚᱱᱟ ᱠᱚᱨᱮ ᱫᱚ ᱩᱱ ᱜᱷᱟᱲᱤᱡ ᱵᱟᱠᱚ ᱫᱚᱦᱚᱭ ᱜᱮᱭᱟ᱾
ᱩᱻ᱾
ᱦᱚᱸᱜ-ᱮᱻ᱾
ᱟᱫᱚ ᱚᱱᱛᱮᱱᱟᱜ ᱡᱤᱱᱤᱥ ᱫᱟᱢ ᱠᱚᱫᱚ ᱪᱮᱜ ᱞᱮᱠᱟ?
ᱱᱚᱱᱛᱮᱱᱟᱜ ᱡᱤᱱᱤᱥ ᱫᱟᱢ ᱠᱚᱫᱚ ᱤᱭᱟᱹ ᱚᱱᱠᱟ ᱯᱚᱴᱚᱞ ᱠᱚ ᱡᱮᱢᱚᱱ ᱪᱟᱹᱞᱩᱜ ᱠᱟᱱᱟ ᱪᱚᱞᱞᱤᱥ ᱴᱟᱠᱟ, ᱵᱷᱮᱱᱰᱤ ᱠᱩᱲᱤ ᱴᱟᱠᱟ᱾
ᱟᱨ ᱚᱸ ᱵᱮᱸᱜᱟᱲ ᱠᱚ ᱥᱟᱹᱴ ᱴᱟᱠᱟ ᱟᱞᱮᱦᱚᱸ ᱱᱚᱰᱮ ᱫᱚ ᱜᱚᱝᱠᱮ ᱠᱤᱨᱤᱧ ᱠᱟᱛᱮᱜ ᱜᱮ ᱚᱱᱟ ᱥᱩᱵᱽᱡᱤ ᱠᱚᱫᱚ ᱡᱚᱢ ᱦᱳᱭᱳᱜ ᱛᱟᱦᱮᱸᱱᱟ᱾
ᱦᱚᱸ ᱚᱱᱟ ᱛᱮᱜᱮᱞᱤᱧ ᱠᱩᱞᱤ ᱠᱮᱫ ᱵᱤᱱᱟ ᱟᱨᱪᱮᱫ᱾
ᱦᱩᱸ᱾
ᱟᱞᱮ ᱛᱟᱦᱞᱮ ᱟᱹᱞᱤᱧ ᱛᱮᱦᱤᱧ ᱞᱤᱧ ᱦᱟᱛᱟᱣ ᱠᱮᱜᱼᱟ ᱠᱩᱸᱫᱽᱨᱤ ᱫᱚ ᱫᱚᱥ ᱴᱟᱠᱟ ᱠᱟᱛᱮ ᱠᱤᱞᱳ᱾ ᱟᱨ ᱵᱷᱩᱸᱰᱤ ᱫᱚ ᱪᱚᱞᱞᱤᱥ ᱴᱟᱠᱟ ᱠᱟᱛᱮ ᱠᱤᱞᱳ᱾
ᱦᱮᱸ᱾
ᱦᱮᱸ ᱟᱫᱚ ᱢᱤᱫ ᱠᱤᱞᱳ ᱫᱚ ᱵᱟᱹᱞᱤᱧ ᱦᱟᱛᱟᱣ ᱠᱟᱜᱼᱟ ᱠᱚᱢ ᱠᱚᱢ ᱞᱤᱧ ᱦᱟᱛᱟᱣ ᱤᱫᱤᱭ ᱠᱟᱜᱼᱟ ᱟᱫᱚ ᱤᱱᱠᱟᱹ ᱟᱨ ᱯᱚᱴᱚᱞ ᱦᱚᱸ ᱯᱚᱴᱚᱞ ᱦᱚᱸ ᱤᱝᱠᱟᱹ ᱪᱚᱞᱞᱤᱥ ᱴᱟᱠᱟ ᱠᱟᱛᱮ ᱜᱮ ᱠᱤᱞᱳ᱾
ᱚᱸ᱾ ᱟᱫᱚ ᱜᱚᱝᱠᱮ ᱞᱤᱧ ᱞᱟᱹᱭᱫᱟ ᱟᱯᱮ ᱢᱟᱱᱮ ᱟᱯᱮᱭᱟᱜ ᱚᱝᱠᱟ ᱟᱹᱛᱳ ᱚᱲᱟᱜ ᱠᱚᱨᱮ ᱫᱚ ᱵᱟᱝᱯᱮ ᱪᱟᱥ ᱵᱟᱲᱟᱭ ᱠᱚᱛᱮ?
ᱵᱟᱝᱟ ᱵᱟᱝᱟ ᱟᱞᱮ ᱚᱱᱛᱮᱱᱟ ᱠᱟᱹᱣᱨᱟᱹ ᱟᱲᱟᱜ ᱠᱚᱜᱮᱞᱮ ᱪᱟᱥ ᱵᱟᱲᱟᱭᱟ᱾ ᱦᱮᱸ ᱯᱷᱟᱠᱟ ᱰᱟᱹᱦᱤᱨ ᱨᱮ ᱟᱫᱚ ᱵᱟᱲᱜᱮ ᱠᱚ ᱢᱮᱱᱟᱜᱼᱟ ᱛᱚ ᱠᱟᱹᱣᱨᱟ ᱟᱲᱟᱜ ᱠᱚᱜᱮ ᱮᱨ ᱵᱟᱲᱟ ᱠᱟᱜ ᱦᱩᱭᱩᱜ ᱜᱮᱭᱟ᱾
ᱚᱸ᱾
ᱚᱱᱟ ᱢᱟ ᱛᱮᱦᱮᱧ ᱜᱟᱯᱟ ᱢᱟ ᱡᱚᱢ ᱵᱟᱭ ᱜᱟᱱᱚᱜᱼᱟ ᱮᱠᱷᱚᱱᱚ ᱦᱟᱯᱮ ᱱᱚᱣᱟ ᱟᱥᱟᱲ ᱵᱚᱸᱜᱟ ᱢᱩᱪᱟᱹᱫ ᱢᱩᱪᱟᱹᱫ ᱥᱮᱜ ᱡᱚᱢ ᱜᱟᱱᱚᱜᱼᱟ ᱢᱟᱱᱮ ᱥᱚᱫᱽᱫᱚ ᱜᱮ ᱞᱟᱜᱟᱣ ᱦᱩᱭ ᱠᱟᱱᱟ ᱛᱚ᱾ ᱦᱩᱸ ᱛᱚᱢᱟ ᱥᱚᱫᱽᱫᱚ ᱜᱮ ᱞᱟᱜᱟᱣ ᱦᱩᱭ ᱠᱟᱱᱟ ᱥᱮ ᱚᱱᱟ ᱫᱚ, ᱟ ᱢᱟᱲᱟᱝ ᱠᱚᱨᱮ ᱞᱟᱜᱟᱣ ᱞᱮᱠᱷ ᱠᱷᱟᱱ ᱫᱚ ᱚᱱᱟ ᱫᱚ ᱛᱟᱦᱮᱸ ᱠᱚᱜᱼᱟ ᱦᱤᱱᱟᱹᱝ, ᱱᱤᱛᱚᱜ ᱛᱮ ᱟᱲᱟᱜ ᱠᱚ ᱡᱚᱢ ᱞᱟᱜᱟ ᱦᱩᱭ ᱠᱚᱜᱼᱟ ᱦᱤᱱᱟᱹᱝ᱾ ᱦᱮᱸ ᱥᱮ?
ᱦᱚᱭ᱾
ᱛᱟᱦᱞᱮ ᱟᱯᱮ ᱚᱱᱛᱮ ᱥᱩᱠᱨᱤ ᱡᱤᱞ ᱠᱚ ᱧᱟᱢᱚᱜ ᱜᱮᱭᱟ ᱛᱟᱦᱞᱮ?
ᱧᱟᱢᱚᱜ ᱜᱮᱭᱟ ᱥᱩᱠᱨᱤ ᱡᱤᱞ ᱫᱚ ᱱᱚᱱᱛᱮ ᱨᱮᱜᱮ ᱢᱤᱫᱴᱟᱝ ᱦᱟᱴ ᱦᱩᱭᱩᱜ ᱛᱟᱦᱮᱸᱱᱟ ᱚᱱᱟ ᱦᱚᱸ ᱤᱭᱟᱹᱼᱼ ᱢᱚᱜᱚᱞ ᱵᱟᱨ ᱢᱚᱜᱚᱞ ᱵᱟᱨ ᱚᱱᱟ ᱦᱟᱴ ᱨᱮᱜᱮ ᱥᱩᱠᱨᱤ ᱡᱤᱞ ᱠᱚᱫᱚ ᱠᱚ ᱟᱹᱜᱩᱭ ᱛᱟᱦᱮᱱᱟ᱾ ᱢᱟᱱᱮ ᱞᱟᱹᱴᱩ ᱮ ᱥᱩᱠᱨᱤ ᱡᱮᱞ
ᱦᱳᱭ᱾
ᱥᱩᱠᱨᱤ ᱡᱤᱞ ᱟᱲᱟᱭ ᱥᱚ ᱴᱟᱠᱟ ᱠᱤᱞᱳ᱾
ᱚᱸ᱾ ᱟᱞᱮᱥᱮᱫ ᱦᱚᱸ ᱜᱚᱝᱠᱮ ᱤᱝᱠᱟᱹᱜᱮ, ᱟᱲᱟᱭᱥᱚ ᱛᱤᱱᱥᱚ ᱟᱫᱚ ᱵᱟᱝ ᱨᱟᱠᱟᱵᱼᱟ᱾ ᱟᱫᱚ ᱚᱱᱟ ᱫᱚ ᱪᱮᱫ ᱞᱮᱠᱟ ᱛᱟᱦᱮᱱᱟ ᱦᱟᱴ ᱠᱚᱨᱮ?
ᱦᱚᱭ ᱦᱚᱭ᱾
ᱛᱟᱦᱮᱸ ᱞᱮᱱᱠᱷᱟᱱ ᱠᱟᱹᱴᱤᱡ ᱫᱟᱢ ᱠᱚᱢ ᱧᱚᱜᱚᱜᱼᱟ, ᱦᱮᱸ ᱠᱚᱢ ᱧᱚᱜ ᱛᱟᱦᱮᱸ ᱞᱮᱱᱠᱷᱟᱱ ᱫᱟᱢ ᱠᱟᱹᱴᱤᱡ ᱡᱟᱹᱥᱛᱤ ᱧᱚᱜᱚᱜᱼᱟ᱾
ᱦᱳᱭ ᱚᱝᱠᱟ ᱜᱮ, ᱦᱟᱹᱴᱤᱭᱟᱹ ᱨᱮᱫᱚ ᱡᱩᱫᱤ ᱮ ᱠᱚ ᱡᱟᱹᱥᱛᱤ ᱧᱚᱜ ᱠᱚ ᱟᱹᱜᱩ ᱠᱮᱜ ᱠᱚᱣᱟ ᱛᱚ ᱠᱚᱢ ᱱᱟ ᱟᱨ ᱡᱩᱫᱤ ᱢᱤᱫᱴᱟᱝ ᱵᱟᱨᱭᱟ ᱠᱚ ᱛᱟᱦᱮᱱᱟ ᱛᱚ ᱡᱟᱫᱟ ᱜᱮ ᱨᱮᱴ ᱛᱟᱦᱮᱱᱟ᱾
ᱟᱪᱪᱷᱟ ᱟᱪᱪᱷᱟ᱾ ᱱᱟᱯᱟᱭ ᱠᱟᱛᱷᱟ᱾
ᱦᱚᱭ ᱟᱫᱚ ᱞᱟᱴᱩ ᱦᱟᱹᱴᱤᱡ ᱮ ᱠᱟᱱ ᱜᱮ ᱚᱱᱟ ᱫᱚ ᱢᱟᱱᱮ ᱥᱟᱱᱟᱢ ᱞᱮᱠᱟᱱᱟᱜ ᱥᱟᱯᱟᱵ ᱠᱚᱜᱮ ᱧᱟᱢᱚᱜ ᱛᱟᱦᱮᱱᱟ᱾ ᱰᱟᱝᱨᱤ, ᱰᱟᱝᱨᱤ ᱠᱟᱰᱟ ᱦᱚᱸ ᱠᱚ ᱟᱹᱠᱷᱨᱤᱧ ᱠᱚ ᱛᱟᱦᱮᱱ ᱜᱮᱭᱟ ᱥᱟᱣ ᱥᱤᱢ ᱠᱚ, ᱟᱨ ᱢᱮᱨᱚᱢ ᱵᱷᱤᱰᱤ ᱠᱚᱦᱚᱸ ᱟᱨ ᱱᱚᱱᱛᱮ ᱤᱭᱟᱹ ᱟᱱᱟᱡ ᱯᱟᱹᱛᱤ ᱦᱚᱸ᱾
ᱚᱱᱟ ᱢᱟ ᱢᱮᱱᱟᱜ ᱜᱮᱭᱟ ᱡᱚᱛᱚ ᱦᱟᱴ ᱨᱮ ᱦᱮᱸᱥᱮ ᱟᱨ ᱡᱟᱦᱟᱸ ᱵᱤᱱ ᱞᱟᱹᱭ ᱪᱮᱫ ᱱᱚᱣᱟ ᱰᱟᱹᱟᱝᱨᱤ ᱠᱚ ᱵᱷᱤᱰᱤ ᱠᱚ ᱢᱮᱨᱚᱢ ᱠᱚ ᱱᱚᱣᱟ ᱫᱚ ᱡᱷᱚᱛᱚ ᱦᱟᱹᱴᱤᱭᱟᱹ ᱨᱮᱫᱚ ᱵᱟᱠᱚ ᱤᱭᱟᱹᱭᱟ? ᱵᱟᱠᱚ ᱟᱹᱜᱩ ᱠᱚᱜᱮᱭᱟ? ᱦᱮᱸᱥᱮ ᱚᱝᱠᱟᱱ ᱢᱟᱨᱟᱝ ᱢᱟᱨᱟᱝ ᱥᱟᱹᱦᱤᱡ ᱦᱟᱴ ᱵᱟᱠᱷᱟᱱ ᱫᱚ ᱵᱟᱝ ᱦᱩᱭᱩᱜ ᱜᱮᱭᱟ᱾
ᱚ ᱟᱫᱚ ᱟᱞᱮ ᱠᱷᱚᱡ ᱫᱚ ᱥᱟᱺᱜᱤᱧ ᱫᱚ ᱥᱟᱺᱜᱤᱧ ᱧᱚᱜ ᱜᱮᱭᱟ᱾ ᱤᱭᱟᱹ ᱵᱟᱥ ᱠᱚᱛᱮ ᱪᱟᱞᱟᱣ ᱞᱮᱱᱠᱟᱱ ᱫᱚ ᱫᱚᱥ ᱴᱟᱠᱟ ᱜᱟᱱ ᱵᱷᱟᱲᱟ ᱠᱚ ᱦᱟᱛᱟᱣᱟ᱾ ᱟᱫᱚ ᱟᱞᱮ ᱫᱚ ᱥᱟᱭᱠᱮᱞ ᱠᱚᱛᱮ ᱜᱮᱞᱮ ᱪᱟᱞᱟᱜ ᱛᱟᱦᱮᱱᱟ᱾
ᱦᱩᱸ ᱟᱵᱚ ᱫᱚ ᱚᱝᱠᱟ ᱟᱨ ᱩᱱᱟᱹᱜ ᱩᱱᱱᱚᱛᱤ ᱦᱚᱸ ᱵᱟᱹᱱᱩᱜ ᱵᱚᱱᱟ ᱥᱮ᱾
ᱦᱚᱭ
ᱦᱮᱸᱜ ᱦᱮᱸ ᱥᱟᱭᱠᱮᱞ ᱛᱮ ᱪᱟᱞᱟᱜ ᱜᱮ ᱵᱷᱟᱜᱤ ᱵᱚ ᱢᱚᱱᱮᱭᱟ᱾ ᱦᱚᱭ ᱟᱫᱚ ᱜᱚᱝᱠᱮ ᱛᱟᱦᱞᱮ ᱟᱹᱵᱤᱱ ᱫᱚ ᱵᱚᱨᱛᱚᱢᱟᱱ ᱱᱚᱣᱟ ᱯᱟᱹᱴᱷᱩᱣᱟᱹ ᱠᱚᱜᱮ ᱦᱩᱭᱩᱜ ᱠᱟᱱᱟ ᱵᱟᱝ᱾
ᱦᱮᱸ ᱮᱠᱷᱚᱱ ᱫᱚ ᱚᱞᱚᱜ ᱜᱮ ᱦᱳᱭᱳᱜ ᱠᱟᱱᱟ ᱚᱞᱚᱜ ᱯᱟᱲᱦᱟᱣ ᱜᱮ ᱮᱠᱷᱚᱱ ᱫᱚ ᱟᱯᱟᱛᱚᱛᱚ᱾ ᱜᱚᱝᱠᱮ ᱟᱵᱮᱱ ᱫᱚ ᱪᱮᱜ ᱵᱤᱱ ᱪᱤᱠᱟᱹᱭ ᱛᱮ?
ᱟᱹᱞᱤᱧ ᱦᱚᱸ ᱚᱱᱠᱟ ᱚᱞᱚᱜ ᱯᱟᱲᱦᱟᱣ ᱜᱮ ᱢᱮᱱᱠᱷᱟᱱ ᱧᱩᱛᱩᱢ ᱞᱮᱠᱟ᱾
ᱦᱳᱭ ᱚᱝᱠᱟ ᱜᱮ ᱮᱠᱷᱚᱱ ᱦᱚᱭ ᱮᱠᱷᱚᱱ ᱫᱚ ᱚᱞ ᱯᱟᱲᱦᱟᱣ ᱠᱟᱛᱮᱜ ᱦᱚᱸ ᱚᱱᱠᱟ ᱫᱚ ᱠᱟᱹᱢᱤ ᱠᱚᱫᱚ ᱵᱟᱝ ᱧᱟᱢᱚᱜ ᱠᱟᱱᱟ ᱛᱚ ᱢᱟᱱᱮ ᱟᱹᱰᱤ ᱟᱹᱰᱤ ᱪᱤᱥᱴᱟ ᱞᱮᱠᱷᱟᱡ ᱧᱟᱢᱚᱜ ᱠᱟᱱᱟ ᱚᱱᱟ ᱦᱚᱸ ᱚᱠᱚᱭᱟᱜ ᱵᱷᱟᱜᱽᱜᱚ ᱨᱮ ᱢᱤᱱᱟᱜ ᱟᱠᱟᱫᱟ᱾
ᱦᱳᱭ ᱞᱟᱹᱭᱮᱜᱼᱟᱞᱤᱧ ᱵᱟᱨᱭᱟ ᱯᱮᱭᱟ ᱯᱮ ᱵᱟᱝ ᱱᱚᱝᱠᱟ ᱠᱚᱢᱯᱮᱴᱮᱴᱤᱵᱽ ᱤᱠᱡᱟᱢ ᱠᱚᱨᱮ ᱦᱚᱸᱞᱤᱧ ᱫᱩᱲᱩᱵ ᱞᱮᱱᱟ᱾ ᱦᱮᱸ ᱟᱫᱚ ᱚᱠᱛᱚ ᱠᱚ ᱴᱷᱤᱠ ᱴᱷᱟᱠ ᱵᱟᱹᱞᱤᱧ ᱠᱩᱲᱟᱹᱣ ᱫᱟᱲᱮᱭᱟᱫᱟ᱾ ᱦᱮᱸ ᱟᱫᱚ ᱦᱸᱚᱜᱼᱚᱭ ᱟᱨᱦᱚᱸ ᱱᱚ ᱠᱚᱥᱪᱮᱱ ᱯᱮᱯᱟᱨ ᱠᱚ ᱞᱤᱠᱚᱜ ᱠᱟᱱ ᱠᱷᱟᱹᱛᱤᱨ ᱟᱫᱚ ᱢᱚᱱᱮ ᱠᱚ ᱟᱹᱲᱤᱥ ᱛᱮ ᱟᱫᱚ ᱵᱟᱜᱤ ᱦᱩᱭᱱᱟ᱾
ᱦᱳᱭ ᱦᱳᱭ᱾
ᱦᱮᱸ ᱪᱮᱫ ᱦᱩᱭᱩᱜᱼᱟ ᱚᱱᱠᱟ ᱫᱷᱟᱨᱟ ᱠᱟᱱᱟ ᱟᱨ ᱪᱮᱫ᱾
ᱚ ᱩᱱᱫᱤᱱ ᱠᱷᱚᱡ ᱵᱚᱪᱷᱚᱨ ᱫᱤᱱ ᱠᱷᱚᱡ ᱠᱚᱥᱴᱚ ᱠᱟᱛᱮᱜ ᱯᱟᱲᱦᱟᱣᱟ ᱟᱨ ᱡᱩᱫᱤ ᱚᱱᱟ ᱠᱚᱥᱪᱮᱱ ᱯᱮᱯᱟᱨᱞᱤᱠ ᱱᱟ ᱛᱚ ᱟᱨ ᱡᱟᱦᱟᱸᱭ ᱠᱚ ᱧᱟᱢ ᱠᱮᱫᱟ ᱩᱱᱠᱩ ᱫᱚ ᱠᱚᱢ ᱥᱚᱦᱚᱡ ᱛᱮᱠᱚ ᱛᱟᱵᱟ ᱚᱱᱟ ᱫᱚ᱾ ᱚᱱᱟ ᱠᱚᱫᱚ ᱥᱚᱨᱠᱟᱨᱟᱜ ᱜᱮ ᱧᱮᱞ ᱢᱮᱸᱫ ᱞᱩᱛᱩᱨ ᱨᱮᱱᱟᱜ ᱫᱚᱨᱠᱟᱨ ᱛᱟᱭ ᱡᱮ ᱢᱮᱱᱛᱮ ᱚᱱᱟ ᱠᱚ ᱥᱚᱱᱛᱚᱨ ᱛᱮ ᱠᱚᱨᱟᱣ ᱦᱮᱸ ᱥᱮ ᱵᱟᱝ ᱟᱫᱚ ᱡᱩᱫᱤ ᱚᱱᱠᱟᱭᱟ ᱛᱚ ᱚᱱᱟ ᱛᱚ ᱢᱤᱫᱴᱟᱝ ᱠᱷᱟᱨᱟᱯ ᱦᱳᱭᱳᱜ ᱠᱟᱱᱟ᱾
ᱚᱱᱟ ᱜᱮ ᱟᱫᱚ ᱪᱤᱫ ᱵᱤᱱ ᱢᱮᱱᱟ,
ᱟᱫᱚ ᱚᱱᱟ ᱫᱚ ᱥᱚᱨᱠᱟᱨ ᱮ ᱵᱩᱡᱷᱟᱹᱣᱟᱭ ᱦᱮᱸᱥᱮ ᱟᱫᱚ ᱱᱤᱡᱮᱨᱟᱜ ᱢᱚᱱᱮ ᱜᱮ ᱚᱱᱠᱟ ᱟᱹᱲᱤᱥᱚᱜ ᱠᱟᱱᱟ ᱡᱮ ᱛᱟᱦᱞᱮ ᱤᱧ ᱡᱮ ᱩᱱᱫᱤᱱ ᱯᱚᱨᱤᱥᱨᱚᱢᱟ ᱪᱮᱫ ᱪᱤᱠᱟᱹ ᱠᱷᱟᱴᱟᱜ ᱟᱹᱧ ᱪᱮᱫ ᱪᱤᱠᱟᱹ ᱦᱮᱸ ᱥᱮ
ᱦᱚᱭ
ᱚᱱᱟ ᱠᱷᱟᱴᱟᱣ ᱠᱟᱛᱮ ᱢᱟ ᱞᱟᱵᱷ ᱵᱟᱹᱱᱩᱜ ᱚᱱᱟ ᱠᱷᱟᱴᱟᱣ ᱠᱟᱛᱮ ᱤᱧ ᱠᱟᱹᱢᱤᱧ ᱪᱟᱞᱟᱣ ᱞᱮᱱᱠᱷᱟᱱ ᱞᱟᱵᱷ ᱢᱮᱱᱟᱜᱼᱟ ᱡᱟᱦᱟᱸᱱᱟᱜ ᱠᱟᱹᱢᱤᱢ ᱪᱟᱞᱟᱣ ᱞᱮᱱᱠᱷᱟᱱ᱾
ᱦᱚᱭ ᱠᱷᱟᱴᱟᱣ ᱠᱟᱛᱮ ᱦᱚᱸ ᱚᱱᱟ ᱠᱷᱟᱴᱟᱣ ᱨᱮᱱᱟᱜ ᱯᱷᱚᱞ ᱮᱴᱟᱜ ᱦᱚᱲᱼᱼ
ᱟᱫᱚ, ᱟᱫᱚ ᱵᱟᱠᱷᱟᱱᱼᱼ
ᱦᱚᱭ ᱾
ᱚᱱᱠᱟᱜᱮ ᱟᱞᱮ ᱦᱚᱸ ᱯᱟᱲᱦᱟᱣ ᱠᱚᱫᱚ ᱦᱳᱭᱳᱜ ᱠᱟᱱ ᱜᱮᱭᱟ ᱦᱟᱸᱜ ᱟᱨᱼᱼ ᱵᱤᱱᱤᱰ ᱠᱚᱫᱚ ᱦᱟᱸᱜ ᱟᱹᱣᱨᱤ ᱮᱢ ᱦᱩᱭᱩᱜᱼᱟ ᱚᱱᱠᱟ ᱫᱚ ᱾
ᱟᱪᱪᱷᱟ ᱾
ᱦᱩᱸ
ᱛᱟᱦᱚᱞᱮ ᱚᱲᱟᱜ ᱠᱚᱨᱮ ᱫᱚ ᱡᱚᱛᱚ ᱫᱚ ᱱᱟᱯᱟᱭ ᱵᱟᱲᱟ ᱜᱮ?
ᱦᱮᱸ ᱜᱚᱝᱠᱮ ᱚᱲᱟᱜ ᱠᱚᱨᱮ ᱫᱚ ᱱᱟᱯᱟᱭ ᱵᱟᱲᱟ ᱜᱮ ᱾ ᱟᱨ ᱟᱹᱞᱤᱧ ᱦᱚᱸ ᱱᱟᱯᱟᱭ ᱜᱮ ᱮᱠᱷᱚᱱ ᱫᱚ ᱾
ᱟᱫᱚ ᱱᱤᱛᱚᱜ ᱫᱚ ᱢᱟᱱᱮ ᱚᱝᱠᱟ ᱠᱚᱞᱮᱡᱽ ᱤᱥᱠᱩᱞ ᱠᱚᱫᱚ ᱵᱚᱱᱫᱚ ᱦᱟᱛᱟᱲ ᱠᱟᱱᱟ ᱥᱮ ᱪᱮᱫ?
ᱵᱚᱱᱫᱚ ᱫᱚ ᱵᱟᱝ ᱤᱭᱟᱹ ᱵᱤᱱᱤᱰ ᱠᱚ ᱪᱟᱹᱞᱩᱜ ᱠᱟᱱ ᱛᱟᱞᱮᱭᱟ ᱟᱫᱚ ᱚᱱᱟᱛᱮᱼᱼ ᱠᱮᱞᱟᱥ ᱠᱚᱫᱚ ᱦᱟᱸᱜ ᱵᱟᱝ ᱦᱳᱭᱳᱜ ᱠᱟᱱᱟ, ᱵᱤᱱᱤᱰ ᱠᱚᱜᱮ ᱡᱚᱠᱷᱚᱱᱼᱼ ᱡᱟᱦᱟᱸ ᱡᱟᱦᱟᱸ ᱫᱤᱱ ᱛᱟᱦᱮᱱ ᱠᱟᱱᱟ ᱚᱱᱟ ᱚᱱᱟ ᱫᱤᱱ ᱛᱮᱫ ᱞᱮ ᱪᱟᱞᱟᱜ ᱠᱟᱱᱟ ᱵᱟᱠᱷᱟᱡ ᱫᱚ ᱵᱚᱱᱫᱚ ᱾
ᱚᱲᱟᱜ ᱠᱚᱨᱮ ᱜᱮ ᱾
ᱚᱲᱟᱜ ᱨᱮᱫᱚ ᱵᱟᱝ ᱱᱚᱼᱼ ᱛᱮ ᱨᱮ ᱵᱷᱟᱲᱟ ᱚᱲᱟᱜ ᱠᱚᱨᱮ ᱜᱮᱞᱮ ᱛᱟᱦᱮᱱᱟ, ᱚᱲᱟᱜ ᱫᱚ ᱥᱟᱺᱜᱤᱧ ᱧᱚᱜ ᱜᱮᱭᱟ ᱛᱚ ᱱᱚᱰᱮᱼᱼ ᱟᱫᱚ, ᱟᱫᱚ ᱵᱷᱟᱲᱟ ᱚᱲᱟᱜ ᱠᱚᱨᱮ ᱜᱮᱞᱮ ᱛᱟᱦᱮᱱ ᱛᱟᱦᱮᱸᱱᱟ ᱾
ᱟᱪᱪᱷᱟ ᱟᱪᱪᱷᱟ ᱟᱪᱪᱷᱟ, ᱱᱚᱣᱟ ᱪᱮᱫ ᱛᱮᱵᱤᱱ ᱚᱞᱚᱜ ᱠᱟᱱᱟ ᱱᱚᱣᱟ ᱪᱤᱠᱤ ᱛᱮᱜᱮ?
ᱦᱚᱭ ᱢᱟᱪᱮᱫ ᱠᱚᱫᱚ ᱟᱵᱚ ᱦᱚᱲ ᱠᱟᱱ ᱜᱤᱭᱟ ᱠᱚ, ᱢᱟᱪᱮᱫ ᱢᱟᱪᱮᱛᱟᱹᱱᱤ ᱠᱚ ᱢᱮᱱᱟᱜ ᱠᱚᱜᱮ ᱾
ᱚᱸ ᱾
ᱟᱨ ᱱᱚᱰᱮᱼᱼ ᱫᱚ ᱟᱞᱮ ᱫᱚ ᱵᱟᱨᱭᱟ ᱤᱭᱟᱹ ᱛᱮ, ᱵᱟᱨᱭᱟ ᱥᱟᱛᱟᱢ ᱢᱮᱱᱟᱜ ᱟᱠᱟᱫᱟ ᱢᱤᱫᱴᱟᱝ ᱫᱚᱼᱼ ᱦᱮᱸ, ᱚᱱᱟ ᱱᱤᱭᱟᱹ ᱫᱚᱨᱥᱚᱱ ᱥᱮᱼᱼ ᱫᱚᱨᱥᱚᱱ, ᱟᱨ ᱡᱤᱭᱳᱜᱨᱟᱯᱷᱤ ᱾ ᱱᱚᱣᱟ ᱠᱤᱱ ᱵᱟᱨᱭᱟ ᱥᱟᱛᱟᱢ ᱛᱮ ᱚᱞᱚᱜ ᱦᱩᱭᱩᱜ ᱠᱟᱱᱟ ᱾
ᱫᱚᱨᱥᱚᱱ ᱵᱚᱞᱛᱮ ᱯᱷᱤᱞᱳᱡᱚᱯᱷᱤ ᱾
ᱦᱚᱭ ᱾
ᱦᱩᱸ ᱦᱚᱸ ᱢᱚᱴᱟᱢᱩᱴᱤ ᱟᱹᱞᱤᱧ ᱱᱚᱣᱟ ᱞᱤᱧ ᱞᱟᱹᱭᱟ, ᱚᱞᱚᱜ ᱫᱚ ᱡᱷᱚᱛᱚ ᱱᱟᱜ ᱜᱮ ᱚᱞᱚᱜ ᱫᱚᱨᱠᱟᱨ, ᱡᱷᱚᱛᱚᱱᱟᱜ ᱜᱮ ᱥᱮᱬᱟ ᱫᱚᱨᱠᱟᱨ ᱾ ᱟᱠᱟ ᱜᱮ ᱟᱢᱼᱼ ᱟᱢᱟᱜ ᱵᱚᱨᱛᱚᱢᱟᱱ ᱱᱚᱣᱟ, ᱡᱤᱵᱚᱱ ᱨᱮ ᱡᱟᱦᱟᱸ ᱜᱮᱢ ᱞᱟᱜᱟᱣᱟ ᱾ ᱦᱮᱸ, ᱫᱤᱱ ᱠᱚᱨᱮ ᱦᱮᱸ ᱱᱚᱣᱟ ᱡᱤᱵᱚᱱ ᱡᱟᱯᱚᱱ ᱥᱚᱢᱚᱭ ᱡᱟᱦᱟᱸ ᱫᱤᱱ ᱠᱚᱼᱼ ᱠᱚᱨᱮ ᱡᱟᱦᱟᱸ ᱞᱟᱜᱟᱣᱟ ᱚᱱᱟ ᱠᱚ ᱡᱚᱛᱚ ᱜᱮ ᱚᱞᱚᱜ ᱯᱟᱲᱦᱟᱣ ᱫᱚᱨᱟᱨ ᱾ ᱥᱤᱠᱷᱱᱟᱹᱛ ᱦᱚᱸ ᱫᱚᱨᱠᱼᱼ ᱫᱚᱨᱠᱟᱨᱚᱜ ᱠᱟᱱᱟ, ᱦᱮᱸ ᱾
ᱦᱮᱸ ᱾
ᱡᱚᱛᱚ ᱤᱫᱤ ᱠᱟᱛᱮ ᱠᱟᱹᱴᱤᱡ ᱠᱟᱹᱴᱤᱡ ᱥᱤᱠᱷᱱᱟᱹᱛ ᱦᱚᱸ ᱛᱟᱦᱮᱸ ᱫᱚᱨᱠᱟᱨᱚᱜ ᱠᱟᱱᱟ ᱦᱚᱭ ᱾ ᱟᱫᱚ ᱟᱹᱞᱤᱧ ᱞᱤᱧ ᱧᱮᱞ ᱠᱮᱫᱟ ᱱᱚᱣᱟ ᱢᱟᱱᱮᱼᱼ ᱟᱨ ᱢᱤᱫᱴᱟᱝᱼᱼ ᱜᱤᱫᱽᱨᱟᱹᱼᱼ ᱡᱩᱫᱤ ᱱᱟᱜ ᱢᱟᱫᱷᱤᱠ ᱫᱟᱹᱵᱤᱡ ᱴᱷᱤᱠ ᱴᱷᱟᱠ ᱮ ᱯᱟᱲᱦᱟᱜᱼᱟ ᱥᱮ, ᱩᱱᱤ ᱫᱚ ᱯᱟᱲᱦᱟᱜ ᱞᱟᱹᱠᱛᱤ ᱵᱟᱝ ᱠᱟᱱ ᱛᱟᱭᱟ ᱾
ᱦᱚᱭ ᱾
ᱡᱟᱹᱥᱛᱤ ᱯᱟᱲᱟᱜ ᱫᱚ ᱞᱟᱹᱠᱛᱤ ᱵᱟᱝ ᱠᱟᱱ ᱛᱟᱭᱟ, ᱤᱱᱟᱹ ᱠᱷᱟᱱ ᱜᱮ ᱢᱚᱴᱟᱢᱩᱴᱤ ᱟᱡ ᱫᱚ ᱟᱭᱟᱜᱼᱼ ᱟᱡᱟᱜ ᱞᱟᱭᱤᱯᱷ ᱫᱚ ᱴᱷᱤᱠ ᱴᱷᱟᱠᱮ ᱧᱮᱞ ᱫᱟᱲᱮᱭᱟᱜᱼᱟᱭ ᱟᱭᱟᱜ ᱡᱤᱵᱚᱱ ᱫᱚ ᱧᱮᱞ ᱫᱟᱲᱮᱭᱟᱜ ᱜᱮᱭᱟ᱾ ᱦᱮᱸ ᱥᱮ ᱵᱟᱝ-ᱟ?
ᱦᱳᱭ ᱜᱚᱢᱠᱮ ᱢᱟᱫᱽᱫᱷᱚᱢᱤᱠ ᱮᱭᱤᱪᱮᱥ ᱫᱷᱟᱹᱵᱤᱡ ᱜᱮ ᱢᱟᱱᱮ ᱱᱟᱯᱟᱭ ᱛᱮᱢ ᱯᱟᱲᱦᱟᱣᱱᱟ᱾ ᱛᱟᱨᱯᱚᱨᱮ ᱫᱚ ᱟᱫᱚ ᱟᱢ ᱢᱟᱱᱮ ᱟᱢᱟᱜ ᱠᱮᱨᱤᱭᱟᱹᱨ ᱱᱤᱭᱟᱹ ᱤᱭᱟᱹᱭ ᱦᱳᱭᱳᱜ ᱛᱟᱢᱟ᱾ ᱚᱱᱟ ᱠᱚᱞᱮᱡᱽ ᱠᱚᱨᱟᱣ ᱠᱟᱛᱮ ᱫᱚ ᱡᱟᱹ ᱡᱩᱫᱤ ᱟᱵᱮᱱ ᱵᱮᱱ ᱢᱮᱱᱟ ᱠᱚᱞᱮᱡᱽ ᱠᱚᱨᱟᱣ ᱠᱟᱛᱮᱜ ᱟᱨ ᱵᱟᱞᱤᱧ ᱯᱟᱲᱦᱟᱜᱼᱟ, ᱛᱚ ᱚᱱᱟ ᱫᱚ᱾ ᱠᱚᱞᱮᱡᱽ ᱠᱚᱨᱟᱣ ᱟᱨ ᱵᱟᱝ ᱠᱚᱲᱟᱣ ᱥᱚᱢᱟᱱᱚᱜᱼᱟ, ᱢᱟᱱᱮ ᱮ ᱢᱟᱱᱮ ᱡᱟᱦᱟ ᱩᱱᱠᱩ ᱢᱟᱫᱽᱫᱷᱚᱢᱤᱠ ᱮᱭᱤᱪᱮᱥ ᱞᱮᱵᱮᱞ ᱨᱮᱱ ᱜᱤᱫᱽᱨᱟᱹ ᱠᱚ ᱫᱟᱲᱮᱜᱼᱟ, ᱤᱱᱟᱹᱜ ᱴᱩᱠᱩ ᱜᱮ ᱟᱵᱮᱱᱟᱜ ᱦᱚᱸ ᱤᱭᱟᱹ ᱫᱚ ᱛᱟᱦᱮᱱᱟ ᱟᱨ ᱡᱩᱫᱤ ᱠᱚᱞᱮᱡᱽ ᱵᱮᱱ ᱠᱚᱨᱟᱣ ᱜᱮᱭᱟ᱾ ᱛᱟᱦᱚᱞᱮ ᱦᱟᱱᱟ ᱥᱟᱱᱟᱢᱟᱜ ᱠᱚᱨᱟᱣ ᱠᱟᱜ ᱵᱮᱱ ᱠᱚᱞᱮᱡᱽ ᱥᱟᱶᱛᱮ ᱮᱢ. ᱮ. ᱛᱟᱨᱯᱚᱨ᱾ ᱱᱮᱴ ᱥᱮᱴ ᱚᱱᱟ ᱠᱚ ᱠᱚᱨᱟᱣ ᱠᱟᱜ ᱠᱷᱟᱡ ᱫᱚ ᱟ ᱢᱟᱱᱮ ᱱᱟᱯᱟᱭ ᱪᱮᱛᱟᱱ ᱫᱷᱟᱯ ᱨᱮᱱᱟᱜ ᱵᱤᱱᱤᱰ ᱠᱚᱵᱮᱱ ᱮᱢ ᱫᱟᱲᱤᱜ-ᱟ ᱾
ᱚ ᱟᱫᱚ ᱱᱚᱝᱠᱟ ᱦᱩᱭᱩᱜ ᱠᱟᱱᱟ ᱡᱮ᱾ ᱢᱟᱱᱮ ᱱᱤᱛᱚᱜ ᱥᱚᱢᱚᱭ ᱱᱚᱣᱟ ᱠᱚᱞᱮᱡᱽ ᱡᱮ ᱱᱚᱜᱼᱚᱭ ᱯᱮ ᱥᱮᱨᱢᱟ ᱦᱮᱸ ᱥᱮ᱾ ᱱᱚᱣᱟ ᱫᱚ ᱢᱟᱱᱮ ᱟᱹᱞᱤᱧᱟᱜ ᱚᱯᱱᱮ ᱛᱮᱫᱚ ᱢᱟᱱᱮ ᱚᱠᱛᱚ ᱚᱠ ᱦᱳᱭ ᱯᱩᱱ ᱥᱮᱨᱢᱟᱱᱮ ᱫᱚ ᱚᱠᱛᱚ ᱵᱮᱠᱟᱨ ᱞᱮᱠᱟᱜᱤᱧ ᱢᱚᱱᱮᱭᱮᱜᱼᱟ, ᱟᱹᱞᱤᱧ ᱫᱚᱞᱤᱧ ᱢᱚᱱᱮ ᱜᱮᱭᱟ ᱥᱟᱹᱨᱤ ᱠᱟᱛ ᱛᱷᱟ ᱟᱵᱤᱱ ᱡᱩᱫᱤ ᱱᱚᱜᱼᱚᱭ᱾ ᱤᱱᱟᱹ ᱠᱚᱨᱟᱣ ᱠᱚᱨᱛᱮ ᱦᱚᱸ ᱚᱱᱟ ᱠᱚᱨᱟᱣ ᱠᱟᱜ ᱢᱟᱱᱮ ᱮᱢ. ᱮ. ᱢᱟᱥᱴᱞᱤ ᱜᱮ ᱠᱚᱨᱟᱣ ᱦᱩᱭᱩᱜ ᱛᱟᱢᱟ ᱵᱟᱠᱷᱟᱱ ᱫᱚ ᱠᱚᱱᱚ ᱚᱱᱟ ᱨᱮᱭᱟᱜ ᱠᱚᱱᱚ ᱵᱷᱮᱞᱩ ᱵᱟᱹᱱᱩᱜ ᱟᱱᱟ ᱦᱮᱸ ᱥᱮ᱾
ᱦᱚᱭ᱾ ᱚᱱᱠᱟ ᱜᱮ᱾
ᱦᱳᱭ ᱵᱟᱠᱷᱟᱱ ᱫᱚ ᱱᱚᱜ-ᱚᱭ ᱠᱚᱭᱮᱠᱴᱟ ᱜᱤᱫᱽᱨᱟᱹ ᱢᱮᱱᱟᱜ ᱠᱚᱣᱟ ᱱᱚᱜ-ᱚᱭ᱾ ᱤᱭᱟᱹ ᱠᱚᱨᱮ ᱦᱚᱸ ᱮᱠᱡᱟᱢ ᱠᱚ ᱮᱢ ᱠᱟᱫᱟ ᱵᱷᱟᱜᱤ ᱵᱷᱟᱜᱤ ᱠᱚᱞᱮᱡᱽ ᱨᱮ ᱤᱱᱟᱹ ᱥᱮᱢ ᱥᱮᱢᱤᱥᱴᱟᱨ ᱠᱚᱨᱮ ᱜᱮ᱾ ᱫᱟᱣ ᱠᱚᱠᱚ ᱧᱟᱢ ᱮᱫᱟ ᱦᱩᱸ᱾ ᱛᱚ ᱛᱟᱭᱚᱢᱚᱜ ᱠᱟᱱᱟ ᱠᱚ ᱱᱩᱠᱩ ᱡᱟᱸᱦᱟᱭ ᱡᱮ ᱥᱮᱢᱤᱥᱴᱟᱨ ᱤᱫᱤ ᱠᱟᱛᱮ ᱠᱚᱞᱮᱡᱽ ᱨᱮᱠᱚ ᱯᱟᱲᱦᱟᱜ ᱠᱟᱱᱟ ᱦᱮᱸ᱾
ᱦᱮᱸ᱾ ᱚᱸ ᱚᱱᱠᱟ ᱵᱮᱯᱟᱨ᱾
ᱦᱩᱸ᱾
ᱟᱞᱮ ᱦᱚᱸ ᱮᱠᱷᱚᱱ ᱫᱚ ᱵᱤᱱᱤᱰ ᱠᱚ ᱦᱟᱸᱜ ᱪᱟᱹᱞᱩᱜ ᱠᱟᱱᱟ ᱟᱨ᱾ ᱢᱮᱱᱟᱜ ᱟᱠᱟ ᱜᱮᱭᱟ ᱦᱟᱸᱜ ᱵᱤᱱᱤᱰ ᱠᱚ ᱜᱟᱯᱟ ᱢᱮᱭᱟᱝ ᱥᱮᱜ ᱜᱮ᱾
ᱟᱪ-ᱪᱷᱟ ᱟᱪᱪᱷᱟ᱾
ᱜᱚᱝᱠᱮ ᱛᱟᱦᱚᱞᱮ᱾
ᱴᱷᱤᱠ᱾ ᱦᱮᱸ ᱜᱚᱢᱠᱮ ᱞᱟᱹᱭ ᱵᱮᱱ᱾
ᱚᱠᱛᱚ ᱠᱚᱢᱟ ᱦᱩᱭ ᱤᱫᱤᱭᱮᱱᱟ ᱟᱨ ᱫᱩᱦᱲᱟᱹ ᱞᱤᱧ ᱠᱚᱞᱟ ᱥᱮ ᱟᱹᱵᱤᱱ ᱯᱟᱥᱴᱟ ᱠᱷᱚᱱ ᱵᱤᱱ ᱠᱚᱞᱟ᱾ ᱟᱹᱞᱤᱧ ᱞᱤᱧ ᱠᱳᱞ ᱦᱟᱛᱟᱲᱮᱫᱟ ᱛᱚᱵᱮ᱾
ᱦᱮᱸ᱾